ᱜᱚᱝᱠᱮ ᱠᱟᱹᱢᱤᱭᱟ ᱵᱮᱱ᱾
ᱦᱟᱞᱳ,
ᱦᱳᱭ ᱟᱸᱡᱚᱢᱮᱜᱼᱟ ᱵᱮᱱ?
ᱦᱮᱸ ᱟᱸᱡᱚᱢᱚᱜ ᱠᱟᱱᱟ, ᱤᱧᱟᱜ ᱨᱚᱲ ᱟᱸᱡᱚᱢ ᱧᱟᱢ
ᱦᱳᱭ ᱜᱚᱝᱠᱮ ᱟᱸᱡᱚᱢᱚᱜ ᱠᱟᱱ ᱛᱟᱵᱮᱱ ᱜᱮᱭᱟ ᱾ᱟᱵᱮᱱ ᱢᱳᱵᱟᱭᱤᱞ ᱢᱤᱭᱩᱴ ᱠᱟᱛᱟ ᱵᱮᱱ ᱮᱱᱠᱷᱟᱱ ᱫᱚ, ᱢᱮᱥᱮᱡᱽ ᱠᱚ ᱦᱤᱡᱩᱜ ᱨᱮᱦᱚᱸ ᱵᱟᱝ ᱥᱟᱰᱮᱭᱟ᱾
ᱟᱪᱪᱷᱟ
ᱮᱸᱰᱮᱠᱷᱟᱱ ᱜᱚᱝᱠᱮ ᱪᱮᱜ ᱠᱚᱵᱮᱱ ᱪᱤᱠᱟᱹ ᱵᱟᱲᱟᱭᱟ?
ᱟᱸ ᱪᱤᱠᱟ ᱦᱚᱸ ᱵᱟᱝ ᱦᱚᱜ-ᱚᱭ ‌ᱛᱚ ᱡᱤᱨᱟᱹᱣ ᱵᱟᱲᱟ ᱦᱩᱭ ᱠᱟᱱᱟ ᱠᱟᱹᱡ᱾
ᱦᱳᱭ ᱦᱳᱭ ᱡᱤᱨᱟᱹᱣ ᱦᱚᱸ ᱞᱟᱹᱠᱛᱤ ᱠᱟᱱ ᱜᱮᱭᱟ, ᱮᱸᱰᱮᱠᱷᱟᱱ ᱟᱞᱮ ᱥᱮᱜ ᱢᱟ ᱟᱹᱰᱤ ᱡᱟᱹᱥ ᱛᱤᱜᱤ ᱦᱚᱭᱮᱜᱼᱟ᱾ᱮᱱᱠᱷᱟᱱ ᱫᱚ ᱚᱱᱛᱮ ᱫᱚ ᱦᱚᱭᱮᱜᱼᱟᱭ ᱥᱮ ᱵᱟᱝᱜᱮ?
ᱦᱚᱸ ᱚᱱᱠᱟ ᱫᱚ ᱦᱳᱭ ᱫᱚ ᱵᱟᱝ ᱡᱷᱚᱜ ᱦᱟᱞᱠᱟ ᱨᱤᱢᱤᱞ ᱠᱚᱭ ᱥᱟᱡᱟᱣ ᱵᱟᱲᱟ ᱠᱟᱜᱼᱟ ᱚᱝᱠᱟ ᱦᱚᱭ ᱦᱤᱸᱤᱥᱤᱫ ᱫᱚ ᱦᱟᱸᱜ ᱵᱟᱹᱱᱩᱜᱼᱟ᱾
ᱩᱸ ᱮᱸᱰᱮᱠᱷᱟᱱ ᱫᱚ ᱛᱤᱦᱤᱧᱟᱜ ᱜᱟᱯᱟᱞ ᱢᱟᱨᱟᱣ ᱥᱟᱛᱟᱢ ᱫᱚ ᱮᱸ ᱫᱟᱨᱮ ᱱᱟᱹᱲᱤ ᱤᱫᱤ ᱠᱟᱛᱮᱜ ᱦᱳᱭ ᱥᱮ ᱮᱰᱮᱠᱷᱟᱱ ᱫᱚ ᱡᱟᱹᱥᱛᱤ ᱠᱟᱹᱭᱛᱮ ᱟᱞᱮᱥᱮᱫ ᱫᱚ ᱢᱩᱨᱩᱜ ᱫᱟᱨᱮ ᱜᱮ ᱧᱮᱞᱚᱜ ᱟ ᱮᱱᱛᱮ ᱴᱚᱴᱷᱟ ᱨᱮᱫᱚ ᱚᱠᱟ ᱞᱮᱠᱟᱱ ᱫᱟᱨᱮ ᱵᱟᱥ ᱡᱟᱹᱥᱛᱤ ᱠᱟᱭ ᱧᱮᱞᱚᱜᱚᱜᱼᱟ?
ᱫᱟᱨᱮ ᱞᱟᱹᱭ ᱞᱮᱱᱠᱷᱟᱱ ᱟᱞᱮ ᱱᱚᱛᱮ ᱢᱟ ᱥᱟᱱᱟᱢ ᱜᱮ ᱪᱟᱥ-ᱵᱟᱥ ᱵᱮᱵᱽᱥᱟ ᱵᱟᱹᱱᱤᱡᱽ ᱠᱚᱨᱮ ᱠᱚ ᱛᱟᱦᱮᱸᱱᱟᱠᱚ ᱛᱚ, ᱟᱛᱳ ᱫᱤᱥᱚᱢ ᱠᱚᱨᱮ ᱡᱟᱦᱟᱸ ᱫᱟᱨᱮ ᱱᱟᱹᱲᱤ ᱵᱟᱹᱲᱛᱤ ᱠᱟᱭᱛᱮ ᱧᱮᱞᱚᱜ ᱫᱚ,
ᱱᱚᱣᱟ ᱢᱟᱫ ᱡᱷᱟᱲᱮ ᱢᱟᱫ ᱡᱷᱟᱲ ᱠᱚ ᱢᱟᱫ ᱫᱟᱨᱮ ᱠᱚ, ᱛᱟᱯᱚᱨᱮ ᱱᱚᱣᱟ ᱠᱷᱤᱡᱩᱨ ᱫᱟᱨᱮ ᱠᱚᱢᱟ ᱢᱮᱱᱟᱜ ᱜᱮᱭᱟ ᱟᱭᱢᱟ ᱚᱱᱠᱟᱱ ᱫᱟᱨᱮ ᱫᱚ ᱢᱮᱱᱟᱜ ᱜᱮ ᱟᱨ ᱱᱚᱝᱠᱟ ᱡᱟᱹᱥᱛᱤ ᱦᱚᱲ ᱜᱮ ᱚᱱᱠᱟ ᱵᱟᱜᱟᱱ ᱢᱮᱱᱟᱜ ᱛᱟᱠᱚᱣᱟ ᱛᱚ? ᱵᱟᱜᱟᱱ ᱨᱮᱫᱚ ᱟᱫᱚ ᱩᱱᱠᱩ ᱫᱟᱨᱮ ᱠᱚ ᱟᱠᱷᱨᱤᱧ ᱵᱟᱲᱟ ᱠᱷᱟᱹᱛᱤᱨ ᱡᱟᱹᱥᱛᱤ ᱚᱱᱠᱟ ᱯᱚᱴᱟᱥ ᱟᱠᱟᱥ ᱯᱟᱱᱤ ᱚᱱᱠᱟᱱ ᱫᱟᱨᱮ ᱠᱚ ᱡᱟᱹᱥᱛᱤ ᱠᱚ ᱨᱚᱦᱚᱭ ᱜᱮᱭᱟ ᱠᱚ᱾ ᱩᱝᱠᱩ ᱫᱚ ᱢᱟᱱᱮ ᱵᱟᱲᱜᱮ ᱢᱮᱱᱟᱜ ᱛᱟᱠᱚᱣᱟ ᱥᱟᱸᱜᱮ ᱜᱮ᱾ ᱟᱠᱷᱤᱧᱟᱠᱚ ᱫᱟᱨᱮ ᱠᱚ᱾ ᱵᱟᱹᱲᱛᱤ ᱠᱟᱭᱛᱮ ᱚᱱᱟ ᱵᱟᱜᱟᱱ ᱠᱚᱜᱮ ᱡᱟᱹᱥᱛᱤ ᱢᱮᱱᱟᱜᱼᱟ, ᱟᱯᱮ ᱥᱮᱱ ᱫᱚ ᱚᱠᱟ ᱞᱮᱠᱟ ᱚᱱᱠᱟ ᱫᱟᱨᱮ ᱱᱟᱹᱲᱤ ᱠᱚᱫᱚ?
ᱡᱚᱢᱟᱜ ᱫᱟᱨᱮ‌ ᱢᱮᱱᱟᱜ-ᱟ ᱥᱮ ᱵᱟᱝ ᱜᱮ ᱡᱮᱞᱮᱠᱟ ᱡᱚᱢᱟᱜ ᱢᱮᱱᱛᱮ ᱢᱮᱱᱠᱷᱟᱱ ᱩᱞ, ᱟᱢᱵᱽᱲᱟ, ᱡᱚᱡᱚ, ᱚᱱᱟ ᱞᱚᱯᱚᱝ ᱱᱚᱶᱟ ᱫᱟᱨᱮ ᱠᱚ?
ᱦᱮᱸ ᱱᱚᱶᱟ ᱫᱟᱨᱮ ᱠᱚᱫᱚ ᱢᱮᱱᱟᱜ ᱟᱠᱟᱫ ᱜᱮᱭᱟ ᱚᱱᱟ ᱫᱚ ᱚᱲᱟᱜ ᱠᱚᱨᱮ ᱜᱮ ᱢᱮᱱᱟᱜᱼᱟ, ᱮᱵᱚᱝ ᱱᱚᱝᱠᱟ ᱵᱟᱜᱟᱱ ᱦᱚᱸ ᱢᱮᱱᱟᱜᱼᱟ ᱩᱞ ᱵᱟᱜᱟᱱ᱾ ᱟᱸᱡᱤᱨ ᱵᱟᱜᱟᱱ ᱠᱚᱫᱚ ᱚᱝᱠᱟ ᱫᱚ ᱵᱟᱹᱱᱩᱜᱼᱟ ᱡᱟᱦᱟᱸ ᱚᱱᱟ ᱫᱚ ᱚᱲᱟᱜ ᱠᱚᱨᱮ ᱜᱮ ᱨᱚᱦᱚᱭ ᱵᱟᱲᱟ ᱦᱳᱭ ᱠᱟᱱᱟ᱾ ᱡᱚᱢ ᱵᱟᱠᱷᱨᱟ ᱡᱚᱡᱚ ᱫᱟᱨᱮ ᱫᱚ ᱨᱚᱦᱚᱭ ᱨᱮᱱᱟᱜ ᱛᱚ ᱵᱟᱝ ᱨᱚᱦᱚᱭ ᱵᱟᱲᱟ ᱟᱠᱟᱱᱟ ᱚᱱᱟ ᱫᱚ ᱡᱟᱦᱟᱸ ᱟᱡ ᱛᱮ ᱚᱢᱚᱱ ᱟᱠᱟᱱᱟ, ᱚᱱᱠᱟ ᱜᱮ ᱞᱟᱹᱴᱷᱩ ᱠᱟᱱᱟ ᱫᱟᱨᱮ ᱠᱚᱦᱚᱸ ᱟᱭᱢᱟ
ᱦᱳᱭ ᱦᱳᱭ ᱦᱳᱭ᱾ ᱟᱫᱚ ᱜᱚᱝᱠᱮ ᱱᱚᱸᱜᱼᱚᱭ ᱡᱮ ᱟᱵᱚᱣᱟᱜ ᱫᱟᱨᱮ ᱱᱟᱹᱲᱤ ᱠᱷᱚᱡ ᱫᱚ ᱟᱹᱰᱤ ᱠᱤᱪᱷᱩ ᱟᱵᱚ ᱵᱚᱱ ᱧᱟᱢᱮᱫᱼᱟ, ᱡᱮᱞᱮᱠᱟ ᱫᱟᱨᱮ ᱩᱢᱩᱞ ᱦᱚᱸ ᱥᱟᱦᱟᱱ ᱦᱚᱸ ᱥᱟᱠᱟᱢ ᱦᱚᱸ ᱥᱮ ᱨᱟᱱ ᱨᱮᱦᱮ ᱟᱨ ᱡᱷᱚᱛᱚ ᱠᱷᱚᱡ ᱢᱟ ᱨᱟᱝ ᱡᱤᱱᱤᱥ ᱦᱩᱭᱩᱜᱚᱜ ᱠᱟᱱᱟ ᱡᱮᱞᱮᱠᱟ ᱟᱵᱩ ᱥᱟᱸᱦᱮᱫ ᱦᱳᱭᱥᱮ᱾ ᱚᱱᱮ ᱥᱟᱸᱦᱮ ᱡᱮ ᱚᱸᱜᱼᱚᱭ ᱫᱟᱨᱮ ᱠᱷᱚᱡ ᱵᱚᱱ ᱦᱟᱛᱟᱣᱮᱜᱼᱟ ᱮᱸᱰᱮᱠᱷᱟᱱ ᱟ ᱪᱮᱫ ᱞᱮᱠᱟᱨᱮ ᱟᱵᱚ ᱫᱟᱨᱮ ᱵᱚᱱ ᱵᱟᱧᱪᱟᱣ ᱫᱟᱲᱮᱭᱟᱜᱼᱟ ᱮᱸᱰᱮᱠᱷᱟᱱ ᱚᱱᱟ ᱫᱟᱨᱮ ᱵᱮᱜᱚᱨ ᱫᱚ ᱟᱸ ᱟᱵᱚᱣᱟᱜ ᱫᱚ ᱵᱟᱧᱪᱟᱣ ᱫᱚ ᱟᱹᱰᱤ ᱢᱩᱥᱠᱤᱞ ᱜᱮᱭᱟ ᱮᱸᱰᱮᱠᱷᱟᱱ ᱦᱚᱸᱜᱼᱚᱭ ᱡᱮ ᱫᱟᱨᱮ ᱠᱚ ᱡᱟᱹᱥᱛᱤ ᱠᱟᱭ ᱛᱮᱞᱤᱧ ᱧᱮᱞᱮᱜᱼᱟ ᱟᱠᱷᱨᱤᱧᱮᱜᱼᱟ ᱠᱩ ᱵᱟᱡᱟᱨ ᱥᱮᱫ ᱠᱚ ᱮᱥᱯᱳᱴ ᱮᱭᱟ᱾ ᱚᱱᱟ ᱫᱟᱨᱮ ᱠᱚ ᱡᱟᱦᱟᱸ ᱫᱟᱨᱮ ᱠᱚᱛᱮ ᱟᱵᱚᱣᱟᱜ ᱡᱷᱚᱛᱚᱣᱟᱜ ᱠᱩᱲᱟᱹᱣ ᱵᱚᱱᱟ ᱚᱱᱟ ᱚᱱᱟ ᱫᱟᱨᱮ ᱠᱩ ᱮᱸᱰᱮᱠᱷᱟᱱ ᱱᱚᱼᱱᱟ ᱠᱩ ᱤᱫᱤ ᱠᱟᱛᱮᱫ ᱟᱵᱮᱱ ᱪᱮᱫ ᱵᱮᱱ ᱞᱟᱹᱭᱟ ᱢᱤᱫᱵᱟᱨ ᱠᱟᱛᱷᱟ ᱡᱟᱦᱟᱸ ᱠᱚ ᱟᱠᱷᱨᱤᱧᱠᱮᱫ ᱫᱚ ᱱᱚᱣᱟ ᱫᱟᱨᱮ ᱠᱚ ᱢᱟᱜ ᱠᱟᱛᱮᱫ᱾
ᱱᱚᱣᱟ ᱠᱷᱮᱛᱨᱮ ᱫᱚᱞᱤᱧ ᱟᱹᱞᱤᱧᱟᱜ ᱡᱟᱦᱟᱸ ᱞᱟᱹᱭ ᱛᱮᱱᱟᱜ ᱫᱚ ᱦᱮᱸ ᱡᱟᱦᱟᱸᱭᱟᱜ ᱚᱝᱠᱟ᱾ ᱠᱟᱹᱢᱤ ᱠᱟᱹᱥᱱᱤ ᱵᱟᱹᱱᱩᱜ ᱛᱟᱠᱚᱣᱟ ᱱᱚᱣᱟ ᱠᱚᱜᱮ ᱪᱚᱨᱪᱟ ᱢᱮᱱᱟᱜ ᱛᱟᱠᱚᱣᱟ᱾ ᱫᱟᱨᱮ ᱨᱚᱦᱚᱭ ᱮᱵᱚᱝ ᱟᱠᱷᱨᱤᱧ ᱚᱱᱟ ᱫᱚ ᱩᱝᱠᱩ ᱫᱚ ᱱᱚᱣᱟ ᱠᱚᱨᱟᱣ ᱦᱩᱭᱩᱜ ᱛᱟᱠᱚᱣᱟ ᱡᱮ ᱵᱟᱝ ᱟᱠᱚ ᱠᱚ ᱫᱟᱨᱮ ᱠᱚ ᱜᱮᱫ ᱦᱚᱴᱚ ᱠᱮᱫ ᱡᱟᱦᱟᱸ ᱚᱱᱟ ᱵᱟᱵᱚᱫ ᱛᱮ ᱟᱨᱦᱚᱸ ᱫᱟᱨᱮ ᱠᱚ ᱨᱚᱦᱚᱭ ᱢᱟ᱾ ᱡᱟᱦᱟᱸ ᱟᱵᱚ ᱦᱤᱥᱟᱹᱵ ᱛᱮ ᱢᱤᱫᱴᱟᱝ ᱫᱟᱨᱮᱢ ᱜᱮᱫ ᱞᱮᱱᱠᱷᱟᱱ ᱫᱚᱥᱴᱤ ᱫᱟᱨᱮ ᱨᱚᱦᱚᱭ ᱢᱮ ᱱᱚᱝᱠᱟ ᱢᱤᱫᱴᱟᱝ ᱠᱟᱛᱷᱟ ᱠᱚ ᱞᱟᱹᱭ ᱠᱮᱭᱟ ᱠᱚ ᱥᱮ ᱱᱚᱜᱼᱚᱭ ᱱᱚᱝᱠᱟ ᱠᱚᱨᱟᱣ ᱞᱮᱱᱠᱷᱟᱱ ᱚᱱᱟ ᱫᱚ ᱢᱚᱸᱡᱽ ᱜᱮ ᱵᱤᱥᱚᱭ ᱦᱩᱭᱩᱜᱼᱟ ᱡᱟᱦᱟᱸ ᱞᱮᱠᱟ ᱟᱵᱚ ᱚᱲᱟᱜ ᱯᱟᱥᱮ ᱠᱚᱨᱮ ᱦᱚᱸ ᱚᱱᱠᱟ ᱫᱟᱨᱮ ᱫᱚ ᱦᱟᱨᱟᱜ ᱜᱮᱭᱟ ᱮᱵᱚᱝ ᱟᱵᱚ ᱡᱟᱭᱜᱟ ᱡᱩᱢᱤ ᱠᱚᱢ ᱢᱮᱠᱷᱟᱱ ᱟᱡ ᱥᱟᱜᱴᱮᱸᱜ ᱠᱷᱟᱱ ᱚᱱᱟ ᱠᱚ ᱢᱟᱜ ᱠᱟᱛᱮᱫ ᱡᱟᱭᱜᱟ ᱠᱚᱵᱚᱱ ᱠᱟᱹᱡ ᱵᱚᱱ ᱯᱟᱥᱱᱟᱣ ᱜᱮᱭᱟ᱾ ᱦᱮᱸ ᱦᱟᱸᱜ ᱩᱱᱫᱚ ᱟᱫᱚ ᱡᱟᱦᱟᱸ ᱫᱟᱨᱮ ᱠᱚᱵᱚᱱ ᱜᱮᱨᱮᱫ ᱫᱚ ᱚᱱᱟ ᱵᱚᱫᱚᱞ ᱛᱮ ᱟᱨᱦᱚᱸ ᱫᱟᱨᱮ ᱵᱚᱱ ᱨᱚᱦᱚᱭ ᱢᱟᱵᱚᱱ ᱟᱠᱟ ᱡᱟᱭᱜᱟ ᱨᱮ ᱤᱱᱟᱹᱠᱷᱟᱱ ᱱᱚᱣᱟ ᱟᱵᱚ ᱱᱚᱣᱟ ᱫᱷᱟᱹᱨᱛᱤ ᱨᱮᱱᱟᱜ ᱡᱟᱦᱟᱸ ᱞᱚᱭᱚᱝ ᱫᱟᱜ ᱵᱚᱡᱟᱭ ᱛᱟᱦᱮᱱᱟ᱾
ᱟᱵᱮᱱᱟᱜ ᱱᱮᱴᱣᱟᱨᱠ ᱟᱵᱮᱱ ᱱᱟᱯᱟᱭ ᱧᱚᱜ ᱡᱟᱭᱜᱟ ᱪᱟᱞᱟᱜ ᱵᱮᱱ ᱱᱮᱴᱣᱟᱨᱠ ᱮᱛᱜᱚᱢᱵᱟᱭ ᱧᱟᱢᱮᱫ ᱛᱟᱵᱮᱱᱟ ᱠᱟᱴᱟᱠᱟᱴ ᱨᱚᱲᱟ ᱟᱸᱡᱚᱢᱚᱜ ᱠᱟᱱ ᱛᱟᱵᱮᱱᱟ ᱜᱮᱜ ᱜᱮᱜ ᱨᱚᱲ ᱟᱸᱡᱚᱢᱚᱜ ᱠᱟᱱ ᱛᱟᱵᱮᱱᱟ᱾
ᱟᱪᱪᱷᱟ ᱟᱪᱪᱷᱟ ᱱᱤᱛᱳᱜ ᱴᱷᱤᱠ ᱠᱚ ᱟᱸᱡᱚᱢᱚᱜ ᱠᱟᱱᱟ?
ᱢᱳᱚᱴᱟ ᱢᱟᱱᱮ ᱴᱷᱤᱠ ᱜᱮ ᱴᱷᱤᱠ ᱜᱮᱭᱟ ᱮᱱᱮ ᱛᱚᱵᱮ ᱮᱸᱰᱮᱠᱷᱟᱱ᱾
ᱟᱪᱷᱟ ᱦᱚᱼᱚᱭ ᱫᱟᱨᱮ ᱠᱚᱨᱮᱱᱟᱜ ᱠᱟᱛᱷᱟ ᱦᱚᱸᱵᱮᱱ ᱞᱟᱹᱭ ᱠᱮᱭᱟ ᱮᱸᱰᱮᱠᱷᱟᱱ ᱫᱚ ᱟᱨᱚ ᱢᱤᱫ ᱨᱚᱠᱚᱢ ᱫᱟ ᱨᱮ ᱢᱮᱱᱟᱜ ᱠᱟᱜᱼᱟ ᱚᱱᱟ ᱫᱚ ᱦᱟᱸᱜ ᱟᱞᱮ ᱴᱚᱴᱷᱟ ᱠᱚᱨᱮ ᱫᱚ ᱵᱟᱝ ᱧᱮᱞᱚᱜᱚᱜ ᱠᱟᱱᱟ ᱦᱳᱭᱥᱮ ᱛᱚ ᱚᱱᱮ ᱚᱱᱟ ᱡᱟᱦᱟᱸ ᱢᱟᱪ ᱠᱩᱸᱫᱟᱹ ᱫᱟᱨᱤ ᱢᱮᱱᱛᱮ ᱠᱚ ᱢᱮᱛᱟᱜᱟᱜᱼᱟ ᱚᱱᱟ ᱢᱟᱪ ᱠᱩᱸᱫᱟᱹ ᱫᱟᱨᱮ ᱟᱯᱮᱥᱮᱱ ᱢᱮᱱᱟᱜ ᱟᱥᱮ ᱵᱟᱝᱜᱮ?
ᱦᱩᱸ ᱢᱟᱪ ᱠᱩᱸᱫᱟᱹ
ᱦᱳᱭ ᱦᱳᱭ
ᱮᱸ ᱡᱟᱦᱚᱠ ᱢᱟᱪ ᱠᱚᱫᱚ ᱵᱚᱞᱛᱮ ᱫᱚ ᱦᱟᱸᱜ ᱵᱟᱹᱞᱤᱧ ᱩᱨᱩᱢ ᱫᱟᱲᱮᱭᱟᱜ ᱠᱟᱱᱟ ᱚᱠᱟᱞᱮᱠᱟᱱ ᱫᱟᱨᱮ ᱠᱟᱱᱟ ᱦᱟᱸᱜ ᱟᱸᱡᱚᱢ ᱦᱚᱸ ᱱᱟᱣᱟ ᱜᱮ ᱦᱚᱼᱚᱭ ᱯᱳᱭᱞᱳ ᱞᱤᱧ ᱟᱸᱡᱚᱢ ᱫᱟ ᱦᱟᱸᱜ ᱟᱫᱚ ᱚᱱᱟᱴᱟᱜ ᱚᱠᱟᱞ ᱞᱮᱠᱟᱱ ᱫᱟᱨᱮ ᱠᱟᱱᱟ ᱚᱱᱟᱵᱤᱱ ᱞᱟᱹᱭ ᱞᱮᱱᱠᱷᱟᱱ ᱠᱟᱹᱡ ᱵᱩᱡᱷᱟᱹᱣ ᱛᱮ ᱟᱹᱞᱤᱧᱟᱜ ᱠᱟᱹᱡ ᱥᱩᱵᱤᱫᱷᱟ ᱠᱚᱜᱼᱟ᱾
ᱦᱳᱭ ᱚᱱᱮ ᱚᱱᱟ ᱫᱟᱨᱮ ᱫᱚ ᱦᱩᱭᱩᱜ ᱠᱟᱱ ᱱᱚᱝᱠᱟ ᱡᱮᱞᱮᱠᱟ ᱟᱵᱚ ᱥᱤᱨᱤᱡ ᱥᱮ ᱦᱮᱥᱟᱜ ᱚᱱᱠᱟ ᱢᱟᱨᱟᱝ ᱢᱟᱨᱟᱝ ᱜᱮ ᱫᱟᱨᱮᱜᱼᱟ ᱠᱟᱹᱣᱦᱩᱢ ᱦᱮᱸᱥᱟᱜ ᱥᱤᱨᱤᱡ ᱫᱟᱨᱮ ᱞᱮᱠᱟᱜᱮ ᱮᱸᱰᱮᱠᱷᱟᱱ ᱚᱱᱟ ᱨᱮᱱᱟᱜ ᱥᱟᱠᱟᱢ ᱡᱟᱦᱟᱸ ᱫᱚ ᱛᱟᱦᱮᱱ ᱫᱚ ᱚᱱᱟ ᱥᱟᱠᱟᱢ ᱡᱩᱫᱤ ᱵᱮᱱ ᱦᱮᱡ ᱡᱟ ᱦᱮᱡ ᱠᱟᱛᱮ ᱚᱱᱟ ᱨᱮ ᱫᱟᱠᱟ ᱡᱚᱢ ᱦᱚᱸ ᱜᱟᱱᱚᱜᱼᱟ ᱢᱟ ᱱᱩᱱᱟᱹᱜ ᱢᱟᱨᱟᱝ ᱟ ᱯᱟᱛᱲᱟ ᱥᱚᱢᱟᱱᱟ ᱟᱵᱚ ᱪᱮᱫ ᱪᱮᱫᱠᱟ ᱥᱟᱨᱡᱚᱢ ᱥᱟᱠᱟᱢ ᱠᱷᱚᱱᱟᱜ ᱯᱟᱛᱲᱟ ᱵᱚ ᱵᱮᱱᱟᱣᱟ ᱮᱸᱰᱮᱠᱷᱟᱱ ᱫᱚ ᱚᱱᱟ ᱡᱩᱫᱤ ᱵᱮᱱ ᱦᱮᱡ ᱠᱟᱛᱮᱫ ᱵᱮᱱ ᱟᱹᱜᱩᱭᱟ ᱫᱟᱨᱮ ᱠᱷᱚᱱᱟᱜ ᱮᱸᱰᱮᱠᱷᱟᱱ ᱟᱵᱮᱱ ᱫᱚ ᱢᱤ ᱴᱮ ᱨᱮᱜᱤ ᱯᱟᱛᱲᱟ ᱥᱚ ᱢᱟᱱᱮ ᱫᱟᱠᱟ ᱡᱚᱢ ᱜᱟᱱᱚᱜᱼᱟ ᱟᱨ ᱱᱚᱣᱟ ᱫᱚ ᱟᱞᱮ ᱫᱚ ᱵᱮᱵᱟᱨ ᱜᱮᱭᱟ ᱞᱟᱭ ᱜᱟᱱᱚᱜᱼᱟ ᱫᱟᱠᱟ ᱡᱚᱢ ᱵᱟᱠᱷᱨᱟ ᱦᱚᱸ ᱥᱮ ᱥᱚᱲᱮ ᱵᱟᱠᱷᱨᱟ ᱦᱚᱸ ᱥᱚᱲᱮ ᱡᱚᱢ ᱵᱟᱠ ᱵᱟᱠᱷᱨᱟ ᱦᱚᱸ ᱱᱚᱣᱟ ᱫᱚ ᱵᱮᱵᱚᱦᱟᱨᱚᱜ ᱜᱮᱭᱟ ᱮᱱᱠᱷᱟᱱ ᱢᱟᱨᱟᱝ ᱢᱟᱨᱟᱝ ᱥᱟᱠᱱᱟ ᱦᱳᱭᱥᱮ ᱟᱫᱚ ᱮᱸᱰᱮᱠᱷᱟᱱ ᱫᱚ ᱦᱟᱸᱜ ᱚᱱᱟ ᱫᱚ ᱡᱚ ᱥᱮ ᱵᱟᱝ ᱡᱚᱜᱼᱟ ᱟᱹᱞᱤᱧ ᱦᱚᱸ ᱟᱹᱰᱤ ᱠᱚᱢ ᱫᱷᱟᱨᱟ ᱜᱮ ᱫᱟᱨᱮ ᱦᱮᱱᱟᱜᱼᱟ ᱢᱤᱫ ᱢᱤᱫᱴᱮᱱ ᱛᱟᱦᱮᱸ ᱠᱟᱱᱟ ᱥᱮᱫᱟᱭ ᱨᱮ ᱟᱹᱞᱤᱧ ᱦᱩᱰᱤᱧ ᱜᱤᱞᱤᱧ ᱛᱟᱦᱮᱸ ᱠᱟᱱᱟ᱾ ᱛᱚᱠᱷᱚᱨ ᱨᱮᱞᱤᱧ ᱧᱮᱞ ᱞᱮᱜ-ᱟ, ᱟᱫᱚ ᱚᱱᱟ ᱫᱟᱨᱮ ᱫᱚ ᱡᱚᱜ ᱟᱥᱮ ᱥᱮ ᱵᱟᱝ ᱦᱤᱡᱩᱜᱼᱟ ᱥᱮ ᱵᱟᱦᱟᱜ ᱥᱮ ᱵᱟᱝ ᱦᱟᱸᱜ ᱚᱱᱟ ᱦᱚᱸ ᱩᱱᱟᱹᱜ ᱢᱚᱡᱽ ᱫᱚ ᱟᱹᱞᱤᱧ ᱟᱫᱚ ᱵᱟᱲᱟᱭ ᱫᱚ ᱵᱟᱹᱱᱩᱜ ᱟᱠᱟᱫ ᱛᱟᱹᱞᱤᱧᱟ ᱦᱳᱭᱥᱮ᱾
ᱟᱪᱪᱷᱟ ᱟᱪᱪᱷᱟ ᱦᱩᱸ᱾
ᱟᱫᱚ ᱚᱱᱟ ᱫᱟᱨᱮ ᱫᱚ ᱦᱟᱸᱜ ᱟᱞᱮ ᱥᱮᱫ ᱫᱚ ᱪᱟᱵᱟ ᱞᱮᱠᱟ ᱦᱟᱸᱜ ᱪᱟᱵᱟᱣ ᱟᱠᱟᱱᱟ ᱟᱫᱚ ᱟᱹᱞᱤᱧ ᱞᱤᱧ ᱢᱮᱱᱮᱫ-ᱟ ᱡᱩᱫᱤ ᱟᱯᱮ ᱥᱮᱫ ᱟᱯᱮᱥᱮᱱ ᱡᱩᱫᱤ ᱚᱱᱟ ᱫᱟᱨᱮ ᱠᱚ ᱢᱮᱱᱟᱜ ᱟᱠᱟᱫ᱾ ᱮᱱᱠᱷᱟᱱ ᱢᱤᱫᱵᱟᱨ ᱠᱟᱛᱷᱟ ᱵᱤᱱ ᱞᱟᱹᱭ ᱟᱸᱡᱚᱢ ᱟᱞᱮ ᱜᱮᱭᱟ᱾ ᱚᱱᱟ ᱠᱚ ᱫᱟᱨᱮ ᱤᱫᱤ ᱠᱟᱛᱮ ᱢᱟᱪᱷ ᱩᱱ ᱠᱩᱸᱫᱚ ᱫᱟᱨᱮ᱾
ᱟᱪᱷᱟ ᱚᱱᱠᱟ ᱫᱟᱨᱮ ᱫᱚ ᱧᱮᱞ ᱫᱚ ᱧᱮᱞ ᱵᱟᱲᱟᱭ ᱠᱟᱱ ᱟᱞᱮ ᱚᱱᱛᱮ᱾ ᱢᱟᱱᱮ ᱢᱤᱫᱴᱟᱝ ᱚᱱᱠᱟ ᱡᱟᱭᱜᱟ ᱢᱮᱱᱟᱜ-ᱟ᱾ ᱢᱤᱫᱴᱟᱝ ᱡᱟᱭᱜᱟ ᱨᱮᱜᱮ ᱚᱱᱟ ᱫᱟᱨᱮ ᱫᱚ ᱧᱮᱞ ᱦᱩᱭ ᱟᱠᱟᱱᱟ᱾ ᱟᱫᱚ ᱫᱟᱨᱮ ᱨᱮᱱᱟᱜ ᱧᱩᱛᱩᱢ ᱦᱚᱸ ᱟᱹᱞᱤᱧ ᱫᱚ ᱵᱟᱹᱞᱤᱧ ᱵᱟᱰᱟᱭᱟ᱾ ᱞᱟᱹᱴᱷᱩ ᱦᱚᱸ ᱟᱹᱰᱤᱜᱮ ᱞᱟᱹᱴᱷᱩᱜ-ᱟ ᱟᱨ ᱥᱟᱠᱟᱢ ᱦᱚᱸ ᱟᱹᱰᱤ ᱮᱴᱟᱜ ᱜᱮ ᱞᱟᱹᱴᱷᱩᱜ ᱜᱮᱭᱟ᱾ ᱞᱮᱭ ᱞᱮᱠᱷᱟᱱ ᱯᱟᱛᱲᱟ ᱩᱱ ᱠᱷᱚᱱ ᱦᱚᱸ ᱯᱟᱛᱲᱟ ᱠᱷᱚᱱ ᱦᱚᱸ ᱞᱟᱹᱴᱩ ᱩᱛᱟᱹᱨᱟ, ᱥᱟᱠᱟᱢ ᱫᱚ ᱡᱟᱦᱳᱠ᱾ ᱫᱟᱨᱮ ᱨᱮᱱᱟᱜ ᱧᱩᱛᱩᱢ ᱜᱮ ᱦᱟᱸᱜ ᱟᱞᱤᱧ ᱫᱚ ᱱᱚᱛᱮ ᱦᱚᱭᱛᱚ ᱟᱞᱟᱫᱟ ᱠᱚ ᱞᱟᱹᱭ ᱫᱟᱲᱮᱜ-ᱟ ᱠᱚ᱾
ᱦᱚᱭ ᱚᱱᱮ ᱚᱱᱟ ᱫᱟᱨᱮ ᱜᱮ, ᱟᱵᱮᱱ ᱡᱟᱦᱟᱸ ᱵᱮᱱ ᱧᱮᱞ ᱟᱠᱟ-ᱟ ᱵᱟᱝ᱾ ᱚᱱᱮ ᱚᱱᱟ ᱫᱟᱨᱮ ᱠᱟᱱ ᱜᱮᱭᱟ, ᱚᱱᱟ ᱫᱟᱨᱮ ᱫᱚ ᱦᱚᱭᱛᱚ ᱟᱵᱮᱱ ᱧᱩᱛᱩᱢ ᱢᱚᱡᱽ ᱦᱮᱸ ᱵᱟᱵᱮᱱ ᱧᱮᱞ ᱴᱷᱤᱠᱟᱹ ᱠᱟᱫᱟ ᱧᱩᱛᱩᱢ ᱫᱚ ᱦᱚᱭᱛᱚ ᱵᱟᱵᱮᱱ ᱵᱟᱲᱟᱭᱟ ᱧᱮᱞ ᱫᱚᱵᱤᱱ ᱧᱮᱞ ᱟᱠᱟᱫ ᱨᱮᱦᱚᱸ᱾ ᱮᱸᱰᱮ ᱠᱷᱟᱱ ᱫᱚ ᱚᱱᱟ ᱥᱟᱠᱟᱢ ᱢᱟᱨᱟᱝ ᱢᱟᱨᱟᱝ ᱜᱮᱭᱟ ᱵᱟᱝ ᱚᱱᱮ ᱚᱱᱟ ᱜᱮᱠᱚ ᱢᱮᱛᱟᱜ-ᱟ ᱟᱨᱦᱚᱸ ᱜᱚᱝᱠᱮ ᱦᱟᱸ ᱢᱤᱫ ᱨᱚᱠᱚᱢ ᱟᱨᱚ ᱡᱚ ᱢᱮᱱᱟᱜ-ᱟ᱾ ᱠᱟᱜ-ᱟ ᱡᱮᱞᱮᱠᱟ ᱦᱚᱛᱚᱫ᱾ ᱦᱚᱛᱚᱫ ᱡᱚ ᱦᱚᱸ ᱟᱹᱞᱤᱧ ᱫᱚ ᱦᱟᱸᱜ ᱵᱟᱨ-ᱯᱮ ᱨᱚᱠᱚᱢ ᱦᱟᱸᱜ ᱞᱤᱧ ᱧᱮᱞ ᱟᱠᱟᱫ-ᱟ, ᱟᱞᱮᱥᱮᱱ ᱫᱚ ᱦᱮᱱᱟᱜ-ᱟ᱾ ᱮᱱᱠᱷᱟᱱ ᱢᱤᱫᱴᱮᱡ ᱡᱟᱦᱟᱸ ᱦᱚᱛᱚᱫ ᱢᱮᱱᱟᱜ-ᱟ ᱮᱠᱷᱟᱡ ᱚᱱᱟ ᱫᱚ ᱜᱳᱞ ᱦᱚᱛᱚᱫ ᱦᱳᱭᱥᱮ᱾ ᱚᱱᱟ ᱚᱱᱟ ᱱᱹᱲᱤᱜ-ᱟ ᱚᱱᱟ ᱦᱚᱸ ᱥᱮᱢ ᱪᱮᱫᱞᱮᱠᱟ ᱠᱟ ᱱᱟᱹᱲᱤᱜ-ᱟ ᱟᱨ ᱱᱚᱣᱟ ᱦᱚᱸ ᱜᱳᱞ ᱦᱚᱛᱚᱜ ᱦᱚᱸ ᱱᱟᱹᱤᱜ ᱜᱮᱭᱟ ᱟᱨᱚ ᱢᱤᱫ ᱨᱚᱠᱚᱢ ᱦᱚᱛᱚᱫ ᱢᱮᱱᱟᱜ-ᱟ ᱵᱚᱠᱟᱜ ᱦᱚᱛᱚᱫ᱾ ᱛᱚ ᱮᱠᱫᱚᱢ ᱵᱚᱠᱟᱜ ᱞᱮᱠᱟ ᱜᱮᱵᱤᱱ ᱧᱮᱞᱟ᱾ ᱰᱟᱹᱰᱩ ᱞᱮᱠᱟ, ᱚᱱᱮ ᱥᱟᱵᱟᱜ ᱦᱚᱸ ᱪᱮᱫ ᱞᱮᱠᱟ ᱛᱟᱦᱮᱱᱟ ᱟ ᱵᱚᱠ ᱠᱟᱜ ᱞᱮᱠᱟ ᱪᱮᱫ ᱞᱮᱠᱟ ᱚᱱᱟ ᱵᱚᱦᱚᱜ ᱛᱮᱫ ᱦᱚᱸ ᱛᱟᱦᱮᱱᱟ ᱮᱠᱫᱚᱢ ᱜᱳᱞ ᱜᱮ ᱦᱚᱭᱥᱮ ᱱᱚᱛᱮ ᱫᱚ ᱪᱟᱹᱲᱠᱤ ᱞᱮᱠᱟ᱾ ᱰᱟᱹᱴ ᱚᱱᱟ ᱫᱚ ᱟᱞᱮ ᱫᱚ ᱵᱚᱠᱟᱜ ᱦᱚᱛᱚᱫ ᱞᱮ ᱢᱮᱛᱟᱜᱟᱜ-ᱟ᱾ ᱚᱱᱟ ᱫᱚ ᱡᱟᱹᱥᱛᱤ ᱫᱚ ᱮᱸ ᱵᱤᱨ-ᱵᱩᱨᱩ ᱴᱚᱴᱷᱟ ᱠᱚᱨᱮ ᱜᱮ ᱧᱮᱞᱚᱜᱚᱜ-ᱟ᱾ ᱮᱸᱰᱮ ᱠᱷᱟᱱ ᱫᱚ ᱟᱞᱮ ᱥᱮᱱ ᱫᱚ ᱦᱟᱜ ᱞᱟᱦᱟᱛᱮ ᱛᱟᱦᱮᱸ ᱠᱟᱱᱟ ᱛᱚ ᱱᱤᱛ ᱟᱱᱟᱝ ᱠᱟᱛᱮᱫ ᱫᱚ ᱦᱟᱸᱜ ᱚᱱᱟ ᱠᱚᱫᱚ ᱦᱟᱸᱜ ᱵᱟᱝ ᱧᱮᱞᱚᱜᱚᱜ ᱠᱟᱱᱟ᱾ ᱟᱯᱮ ᱥᱮᱫ ᱱᱚᱜᱼᱚᱱᱟ ᱵᱚᱠᱟᱜ ᱦᱚᱛᱚᱫ ᱢᱮᱱᱟᱜ ᱟᱠᱟᱜ-ᱟ ᱥᱮ ᱵᱟᱹᱱᱩᱜ ᱟᱠᱟᱫ-ᱟ?
ᱟᱞᱮ ᱥᱮᱱ ᱫᱚ ᱦᱟᱸᱜ ᱡᱟᱭᱦᱳᱠ ᱚᱱᱟ ᱫᱚ ᱦᱟᱸᱜ ᱵᱟᱹᱱᱩᱜ ᱟᱠᱟᱜ-ᱟ᱾ ᱡᱟᱦᱟᱸ ᱵᱤᱱ ᱞᱟᱹᱭ ᱮᱫᱟᱵᱤᱱ ᱢᱟᱱᱮ ᱡᱟᱦᱟᱸ ᱫᱤᱠᱩ ᱠᱚᱛᱮ ᱞᱟᱹᱣᱠᱤ ᱠᱚ ᱢᱮᱛᱟᱜ-ᱟ ᱠᱚ ᱦᱟᱸᱜ ᱵᱚᱠᱟᱜ ᱦᱚᱛᱚᱫ ᱫᱚ ᱦᱟᱸᱜ᱾ ᱮᱸ ᱚᱱᱟ ᱠᱚᱫᱚ ᱞᱟᱹᱭ ᱞᱮᱱᱠᱷᱟᱱ ᱚᱱᱛᱮ ᱵᱤᱨ ᱵᱩᱨᱩ ᱮᱞᱟᱠᱟ ᱥᱮ ᱚᱱᱠᱟᱱ ᱡᱟᱭᱜᱟ ᱠᱚᱨᱮᱜᱮ ᱡᱟᱹᱥᱛᱤ ᱧᱟᱢᱚᱜ-ᱟ ᱟᱹᱛᱩ ᱴᱚᱴᱷᱟᱨ ᱨᱮ᱾ ᱟᱞᱮ ᱥᱮᱱ ᱫᱚ ᱦᱟᱸᱜ ᱱᱚᱛᱮ ᱫᱚ ᱱᱟᱢᱟᱞ ᱫᱤᱥᱚᱢ ᱞᱮᱠᱟᱜᱮ ᱞᱟᱹᱣᱠᱤ ᱚᱱᱟ ᱡᱤᱱᱤᱥᱴᱟᱜ᱾ ᱵᱚᱠᱟᱜ ᱦᱚᱛᱚᱫ ᱫᱚ ᱦᱟᱸᱜ ᱵᱟᱝ ᱧᱟᱢᱚᱜ ᱜᱮᱭᱟ᱾
ᱡᱷᱟᱠ ᱚᱱᱱᱚ ᱡᱟᱭᱜᱟ ᱡᱮᱢᱚᱱ ᱵᱟᱸᱠᱩᱲᱟ, ᱯᱩᱨᱩᱞᱤᱭᱟ ᱚᱱᱠᱟᱱ ᱡᱟᱭᱜᱟ ᱠᱚᱨᱮ ᱱᱚᱣᱟ ᱫᱚ ᱧᱟᱢᱚᱜ ᱜᱮᱭᱟ ᱵᱟᱴ
ᱦᱚᱭ ᱦᱚᱭ ᱟᱫᱚ
ᱟᱨ ᱟᱞᱮ ᱥᱮᱫ ᱢᱟ ᱱᱚᱝᱠᱟ ᱢᱟᱱᱮ ᱡᱚᱢ-ᱧᱩ ᱫᱟᱨᱮ ᱡᱟᱦᱟᱸ ᱟᱵᱚ ᱢᱟᱱᱮ ᱛᱤᱨᱮᱞ, ᱛᱟᱨᱚᱵ᱾ ᱥᱮ ᱵᱟᱹᱨᱩ ᱠᱚ ᱱᱚᱣᱟ ᱠᱚ ᱫᱟᱨᱮ ᱫᱚ ᱟᱞᱮ ᱱᱚᱛᱮ ᱫᱚ ᱮᱠᱟᱞ ᱜᱮ ᱵᱟᱹᱱᱩᱜ-ᱟ᱾
ᱦᱚᱭ ᱦᱚᱭ ᱟᱫᱚ ᱮᱸᱰᱮ ᱠᱷᱟᱱ ᱫᱚ ᱱᱚᱜ-ᱚᱭ ᱡᱮ ᱡᱟᱦᱟᱸ ᱵᱚᱠᱟᱜ ᱦᱚ ᱞᱟᱝ ᱨᱚᱯᱚᱲ ᱠᱟᱱᱟ, ᱮᱱᱠᱷᱟᱱ ᱱᱚᱣᱟ ᱵᱚᱠᱟᱜ ᱦᱚᱛᱚᱫ ᱤᱫᱤ ᱠᱟᱛᱮᱫ ᱦᱚᱸᱼᱼ ᱚᱱᱟ ᱨᱟᱱ ᱢᱩᱨᱜᱟᱹᱱ ᱨᱮᱦᱚᱸ ᱠᱚ ᱞᱟᱜᱟᱣ ᱜᱮᱭᱟ ᱦᱳᱭᱥᱮ ᱟᱫᱚ ᱪᱮᱫ ᱞᱮᱠᱟᱼᱼ ᱪᱮᱫ ᱨᱳ ᱨᱳᱜᱽ ᱟᱡᱟᱨ ᱠᱚᱨᱮᱱᱟᱜ ᱡᱳᱦᱟᱜ ᱱᱚᱣᱟ ᱫᱚᱠᱚ ᱨᱟᱱᱟ᱾ ᱵᱚᱠᱟᱜ ᱦᱚᱛᱚᱜ, ᱟᱨ ᱟᱨᱚ ᱢᱤᱫ ᱨᱚᱠᱚᱢ ᱢᱮᱱᱟᱜ ᱟᱠᱟᱜ ᱚᱱᱟ ᱦᱚᱸ ᱵᱩᱨᱩ ᱴᱚᱴᱷᱟ ᱨᱮᱜᱮ ᱧᱟᱢᱚᱜᱼᱟ᱾ ᱮᱱᱠᱷᱟᱱ ᱫᱚ ᱵᱤᱨ ᱟᱞᱩ ᱥᱮ ᱵᱤᱨ ᱯᱮᱸᱭᱟᱡᱽ ᱱᱚᱜ-ᱚᱭ ᱱᱚᱣᱟ ᱠᱚ ᱵᱤᱱ ᱧᱮᱞ ᱟᱠᱟᱜᱼᱟ?
ᱦᱩᱸ
ᱵᱤᱨ ᱯᱮᱸᱭᱟᱡᱽ ᱫᱚ ᱦᱟᱜ ᱵᱚᱞᱛᱮ ᱦᱟᱜ ᱵᱟᱝᱞᱤᱧ ᱵᱩᱡᱷ ᱫᱟᱲᱮᱭᱟᱜ ᱠᱟᱱᱟ ᱚᱠᱟ ᱞᱮᱠᱟ ᱦᱟᱜ ᱯᱮᱸᱭᱟᱡᱽ ᱵᱚᱞᱛᱮ ᱟᱹᱞᱤᱧ ᱫᱚ ᱵᱟᱨ ᱨᱚᱠᱚᱢ ᱜᱮ ᱦᱟᱜᱼᱼ ᱯᱮᱸᱭᱟᱡᱽ ᱫᱚᱞᱤᱧ ᱩᱨᱩᱢᱟᱞᱤᱧ ᱵᱤᱨ ᱯᱮᱸᱭᱟᱡᱽ ᱫᱚᱦᱟᱜ ᱚᱠᱟ ᱞᱮᱠᱟ ᱦᱟᱜ ᱚᱱᱟ ᱫᱚᱦᱟᱜ ᱵᱟᱹᱞᱤᱧ ᱵᱩᱡᱽ ᱫᱟᱲᱮᱭᱟᱜ ᱠᱟᱱᱟ, ᱠᱟᱹᱡ ᱦᱟᱸᱜ
ᱵᱤᱨ ᱯᱮᱸᱭᱟᱡᱽ ᱫᱚ ᱦᱟᱜ ᱯᱮᱸᱭᱟᱡᱽ ᱞᱮᱠᱟᱜᱮ ᱛᱟᱦᱮᱱᱟ ᱟᱫᱚ ᱡᱚᱢ ᱨᱮᱫᱚ ᱟᱹᱰᱤ ᱦᱟᱲᱦᱟᱜᱼᱟ᱾ ᱦᱳᱭᱥᱮ, ᱟᱵᱮᱱ ᱡᱩᱫᱤ ᱵᱮᱱ ᱧᱮᱞᱼᱼ
ᱡᱟᱸᱦᱟ ᱦᱩᱰᱤᱧ ᱦᱩᱰᱤᱧ ᱦᱩᱭᱩᱜᱼᱼ ᱵᱟᱝ ᱜᱚᱝᱠᱮᱼᱼ ᱦᱩᱰᱤᱧ ᱦᱩᱰᱤᱧ ᱦᱩᱭᱩᱜᱼᱟ, ᱚᱱᱟ ᱵᱤᱨ ᱯᱮᱸᱭᱟᱡᱽ ᱴᱟᱜᱯ?
ᱵᱤᱨ ᱯᱮᱸᱭᱟᱡᱽ
ᱦᱮᱸ ᱦᱮᱸᱼᱼ
ᱦᱳᱭ ᱱᱚᱝᱠᱟ ᱪᱮᱫ ᱞᱮᱠᱟ᱾ ᱯᱮᱸᱭᱟᱡᱽ ᱛᱟᱸᱦᱮᱱᱟ ᱱᱚᱝᱠᱟ ᱜᱮ, ᱦᱳᱭ
ᱚ ᱛᱟᱸᱦᱚᱞᱮ ᱦᱟᱜ ᱵᱟᱝᱞᱤᱧ ᱧᱮᱞ ᱟᱠᱟᱜᱼᱟ᱾ ᱦᱟᱜ
ᱟᱫᱚ ᱚᱱᱟ ᱫᱚ ᱡᱩᱫᱤ ᱵᱤᱱ ᱡᱚᱢᱟ ᱮᱸᱰᱮᱠᱷᱟᱱ ᱫᱚ ᱟᱹᱰᱤ ᱦᱟᱲᱦᱟᱜᱼᱟ᱾ ᱡᱮᱞᱮᱠᱟ ᱠᱟᱞᱢᱮᱜᱽ ᱫᱟᱨᱮ ᱨᱮᱱᱟᱜ ᱥᱟᱠᱟᱢ ᱵᱟᱝ ᱚᱱᱟ ᱠᱟᱞᱢᱮᱜᱽ ᱫᱟᱨᱮ ᱨᱮᱱᱟᱜ ᱥᱟᱠᱟᱢ ᱡᱩᱫᱤ ᱟᱵᱮᱱ ᱵᱤᱱᱼᱼ ᱡᱚᱢᱟ ᱮᱸᱰᱮᱠᱷᱟᱱ ᱫᱚ ᱚᱱᱟ ᱦᱟᱲᱦᱟᱫ ᱛᱮ ᱟᱵᱮᱱ ᱩᱫ ᱜᱮ ᱵᱟᱵᱮᱱ ᱩᱫ ᱫᱟᱲᱮᱭᱟᱜᱼᱟ᱾ ᱚᱱᱮ ᱚᱱᱠᱟ ᱦᱟᱲᱦᱟᱜᱼᱟ, ᱚᱱᱟ ᱦᱚᱸ᱾
ᱟᱪᱪᱷᱟ ᱜᱚᱝᱠᱮ ᱟᱢ ᱢᱮᱱᱫᱟᱹᱧᱼᱼ ᱥᱮ ᱱᱚᱣᱟ ᱴᱟᱹᱰᱤ ᱨᱮᱠᱚ,
ᱟᱞᱮ ᱥᱮᱱ ᱫᱚ ᱚᱝᱠᱟ ᱠᱷᱮᱛ ᱠᱚ ᱡᱟᱹᱥᱛᱤ ᱴᱟᱹᱰᱤ ᱡᱟᱭᱜᱟ ᱫᱚ ᱚᱱᱠᱟ ᱫᱚ,